ᱦᱚᱭ ᱡᱚᱦᱟᱨ ᱜᱮ ᱜᱚᱢᱠᱮ᱾
ᱦᱳᱭ, ᱜᱚᱢᱠᱮ ᱡᱚᱦᱟᱨ ᱡᱚᱦᱟᱨ᱾
ᱦᱚᱭ᱾
ᱟᱨ ᱦᱳᱭ ᱟᱹᱞᱤᱧ ᱫᱚ ᱮᱠᱫᱚᱢ ᱱᱟᱯᱟᱭ ᱜᱮᱭᱟᱞᱤᱧ᱾
ᱦᱳᱭ ᱟᱨ ᱚᱲᱟᱜ ᱠᱚᱨᱮ? ᱦᱳᱭ, ᱟᱹᱞᱤᱧ ᱦᱚᱸ ᱱᱟᱯᱟᱭ ᱵᱟᱲᱟ ᱜᱮ ᱱᱤᱛ ᱜᱷᱟᱹᱲᱤᱡ ᱫᱚ᱾
ᱚ ᱦᱳᱭ ᱚᱲᱟᱜ ᱠᱚᱨᱮ ᱦᱚᱸ ᱥᱟᱱᱟᱢ ᱜᱮ ᱱᱟᱯᱟᱭ ᱜᱮ ᱦᱮᱱᱟᱜ ᱟᱠᱟᱫ ᱠᱚᱣᱟ᱾
ᱦᱳᱭ᱾ ᱚ ᱜᱚᱝᱠᱮ ᱫᱟᱜ ᱡᱟᱹᱲᱤ ᱠᱚ ᱱᱤᱭᱟᱹ ᱵᱮᱸᱲᱟ
ᱜᱚᱝᱠᱮ ᱟᱞᱮ ᱥᱮᱫ ᱢᱟ ᱱᱚᱜ-ᱚᱭ ᱱᱤᱛᱚᱜ ᱦᱚᱸ ᱫᱟᱜ ᱧᱩᱨᱩᱜ ᱠᱟᱱ ᱜᱮᱭᱟ ᱚᱱᱠᱟ ᱡᱷᱤᱯᱤᱨ ᱡᱷᱤᱯᱤᱨ᱾ ᱵᱟᱹᱭ ᱵᱟᱹᱭ ᱛᱮ ᱟᱨ ᱟᱯᱮ ᱥᱮᱫ ᱜᱮ ᱚᱠᱟ ᱞᱮᱠᱟ ᱧᱩᱨᱩᱜ ᱠᱟᱱᱟ ᱥᱮ ᱵᱟᱝ?
ᱵᱟᱝ ᱜᱚᱝᱠᱮ, ᱟᱞᱮ ᱥᱮᱫ ᱫᱚ ᱚᱱᱠᱟ ᱫᱚ ᱦᱟᱸᱜ ᱱᱤᱛᱚᱜ ᱫᱚ ᱦᱟᱞᱠᱟ ᱫᱷᱟᱨᱟ ᱟᱨ ᱥᱮᱛᱳᱝ ᱥᱮᱛᱳᱝ ᱚᱱᱠᱟ ᱫᱚ ᱢᱤᱫ ᱜᱷᱟᱹᱲᱤᱡ ᱢᱟᱲᱟᱝ ᱜᱮ ᱚᱱᱠᱟ ᱱᱟᱥᱮ ᱱᱟᱥᱮ ᱦᱮᱡ ᱵᱟᱲᱟᱭ ᱱᱟ᱾ ᱛᱚ ᱠᱟᱹᱢᱤ ᱨᱮ ᱞᱟᱜᱟᱜ ᱞᱮᱠᱟ ᱫᱚ ᱵᱟᱝ᱾
ᱩᱸ ᱦᱚ ᱟᱪᱪᱷᱟ ᱟᱪᱪᱷᱟ,
ᱦᱚᱭ
ᱦᱚᱭ ᱛᱚ ᱟᱫᱚ ᱢᱟ ᱢᱮᱫᱴᱟᱝ ᱡᱟᱦᱟᱱᱟᱜ ᱜᱮ ᱢᱚᱸᱡᱽ ᱧᱚᱜ ᱥᱟᱛᱟᱢ ᱢᱮᱫᱴᱮᱱ ᱵᱟᱪᱷᱟᱣ ᱛᱟᱞᱟᱝ ᱢᱮ᱾ ᱟᱨ ᱚᱱᱟ ᱞᱮᱠᱟ ᱛᱮ ᱨᱚᱯᱚᱲ ᱦᱩᱭᱩᱜ-ᱟ᱾
ᱦᱚᱭ ᱛᱚ ᱟᱹᱞᱤᱧᱟᱜ ᱢᱚᱱᱮ ᱨᱮ ᱢᱮᱫᱴᱮᱱ ᱚᱱᱠᱟᱱᱟᱜ ᱢᱮᱱᱟᱜ-ᱟ ᱡᱟᱦᱟᱸ ᱟᱹᱞᱤᱧ ᱟᱹᱞᱤᱧ ᱟᱵᱮᱱ ᱴᱮᱱ ᱞᱟᱹᱭ ᱥᱟᱱᱟᱭ ᱮᱫ ᱞᱤᱧᱟᱹ ᱡᱩᱫᱤ ᱚᱱᱠᱟ ᱠᱩᱥᱤ ᱵᱩᱡᱷᱟᱹᱣ ᱠᱷᱟᱱ ᱦᱟᱸᱜ ᱚᱱᱟ ᱥᱟᱛᱟᱢ ᱛᱮ ᱨᱚᱯᱚᱲ ᱦᱩᱭᱩᱜ-ᱟ, ᱟᱨ ᱵᱟᱝᱠᱷᱟᱱ ᱫᱚ ᱫᱩᱥᱨᱟᱹ ᱥᱟᱛᱟᱢ ᱯᱟᱸᱡᱟᱭ ᱦᱩᱭᱩᱜ-ᱟ᱾
ᱦᱳᱭ ᱦᱳᱭ ᱦᱳᱭ ᱢᱟ ᱟᱫᱚ ᱞᱟᱹᱭ ᱵᱤᱱ᱾
ᱦᱳᱭ ᱱᱤᱛᱳᱜ ᱟᱵᱚᱣᱟᱜ ᱥᱚᱢᱟᱡᱽ ᱨᱮᱱᱟᱜ ᱵᱤᱪᱟᱹᱨ,
ᱦᱳᱭ ᱦᱳᱭ ᱦᱳᱭ
ᱦᱚᱭ ᱡᱟᱦᱟᱸ ᱫᱚ ᱟᱵᱚ ᱦᱳᱭ ᱟᱵᱚ ᱟᱹᱛᱩ ᱚᱲᱟᱜ ᱠᱷᱚᱱ ᱮᱦᱚᱵ ᱠᱟᱛᱮᱫ ᱱᱚᱝᱠᱟ ᱯᱟᱨᱜᱟᱱᱟ ᱠᱚ ᱫᱷᱟᱹᱵᱤᱡ᱾
ᱦᱳᱭ ᱦᱳᱭ ᱦᱳᱭ, ᱟᱹᱰᱤ ᱡᱚᱛᱷᱟᱛ ᱠᱟᱛᱷᱟᱢ ᱵᱮᱱ ᱨᱚᱲ ᱦᱚᱪᱚ ᱟᱠᱟ-ᱟ ᱱᱚᱣᱟ ᱵᱤᱪᱟᱹᱨ ᱫᱚ ᱵᱤᱪᱟᱹᱨ ᱵᱟᱵᱚᱫ ᱛᱮ ᱞᱟᱹᱠᱛᱤᱭᱟᱜ ᱠᱟᱱ ᱜᱮᱭᱟ ᱟᱫᱚ ᱟᱹᱞᱤᱧ ᱫᱚ ᱦᱟᱸᱜ ᱩᱱᱟᱹᱜ ᱵᱟᱝᱞᱤᱧ ᱵᱟᱲᱟᱭ ᱟᱠᱟᱜ-ᱟ᱾ ᱟᱫᱚ ᱚᱱᱟ ᱵᱷᱤᱛᱤᱨ ᱨᱮᱜᱮ ᱡᱟᱦᱟᱸ ᱴᱟᱜ ᱵᱟᱝᱞᱤᱧ ᱵᱩᱡᱽ ᱫᱟᱲᱮᱭᱟᱜ ᱠᱷᱟᱱ ᱠᱩᱠᱞᱤ ᱞᱤᱧ ᱫᱚᱦᱚᱭᱟ᱾
ᱦᱳᱭ ᱱᱤᱦᱟᱹᱛ ᱜᱮ ᱪᱮᱫᱟᱜ ᱵᱟᱝ, ᱚᱱᱠᱟ ᱟᱹᱞᱤᱧ ᱦᱚᱸ ᱟᱹᱰᱤ ᱚᱱᱠᱟ ᱫᱚ ᱵᱟᱝᱞᱤᱧ ᱫᱟᱬᱟ ᱠᱟᱫᱟ ᱥᱮ ᱫᱤᱥᱚᱢ ᱦᱚᱸ ᱵᱟᱹᱞᱤᱧ ᱫᱟᱬᱟᱣ ᱟᱠᱟᱫᱟ᱾ ᱛᱚ ᱡᱟᱦᱟᱸ ᱛᱤᱱᱟᱹᱜ ᱱᱚᱣᱟ ᱥᱩᱨ ᱥᱩᱯᱩᱨ ᱨᱮ ᱡᱟᱦᱟᱸ ᱛᱤᱱᱟᱹᱜ ᱥᱮᱴᱮᱨ ᱵᱟᱲᱟ ᱠᱟᱛᱮ ᱡᱟᱦᱟᱸ ᱛᱤᱱᱟᱹᱜ ᱞᱤᱧ ᱦᱟᱞᱟᱝ ᱧᱟᱢ ᱠᱟᱫ-ᱟ, ᱛᱩᱢᱟᱹᱞ ᱧᱟᱢ ᱟᱠᱟᱫ ᱨᱮ ᱤᱱᱟᱹ ᱠᱚᱜᱮ ᱟᱵᱮᱱ ᱥᱟᱢᱟᱝ ᱨᱮᱞᱤᱧ ᱞᱟᱹᱭ ᱥᱚᱫᱚᱨᱟ᱾
ᱦᱳᱭ ᱦᱳᱭ ᱦᱳᱭ ᱡᱚᱛᱷᱟᱛ ᱠᱟᱱᱟ᱾ ᱟᱫᱚ ᱛᱟᱦᱚᱞᱮ ᱮᱸ
ᱛᱚ ᱚᱱᱠᱟ ᱫᱚ ᱱᱟᱦᱟᱜ ᱱᱤᱛᱚᱜ ᱫᱚ ᱟᱞᱮ ᱴᱚᱴᱷᱟ ᱨᱮᱫᱚ ᱡᱟᱦᱟᱸ ᱞᱮᱠᱟ ᱜᱟᱯᱟᱞ ᱢᱟᱨᱟᱣ ᱠᱚ ᱦᱩᱭᱩᱜ ᱠᱟᱱᱟ ᱦᱟᱸᱜ ᱚᱱᱟ ᱟᱹᱞᱤᱧ ᱦᱚᱸ ᱞᱤᱧ ᱞᱟᱹᱭ ᱨᱟᱠᱟᱵ ᱟᱹᱵᱤᱱᱟ᱾
ᱦᱳᱭ ᱦᱳᱭ ᱢᱟ ᱛᱟᱦᱚᱞᱮ ᱟᱹᱵᱤᱱ ᱯᱟᱦᱴᱟ ᱥᱮᱫ ᱠᱷᱚᱱ ᱢᱟᱲᱟᱝ ᱞᱟᱹᱭ ᱵᱤᱱ᱾
ᱦᱳᱭ ᱚᱱᱠᱟ ᱫᱚ ᱦᱟᱸᱜ ᱱᱤᱛᱚᱜ ᱫᱚ ᱧᱮᱞᱚᱜ ᱠᱟᱱᱟ ᱚᱱᱠᱟ ᱫᱚ ᱦᱟᱸᱜ ᱜᱟᱯᱟᱞ ᱢᱟᱨᱟᱣ ᱠᱚᱦᱚᱸ ᱚᱱᱠᱟ ᱢᱚᱸᱡᱽ ᱥᱟᱹᱦᱤᱡᱽ ᱵᱟᱭ ᱦᱩᱭᱩᱜ ᱠᱟᱱᱟ᱾ ᱥᱚᱢᱟᱡᱽ ᱨᱮᱱᱟᱜ ᱵᱤᱪᱟᱹᱨ
ᱟᱪ-ᱪᱷᱟ ᱟᱪ-ᱪᱷᱟ ᱦᱳᱭ ᱦᱳᱭ,
ᱪᱮᱫᱟᱜ ᱥᱮ ᱱᱤᱛᱚᱜ ᱫᱚ ᱱᱚᱝᱠᱟ ᱢᱟᱡᱽ ᱢᱟᱯᱟᱡᱤ ᱠᱚᱦᱚᱸ ᱥᱮ ᱱᱚᱝᱠᱟ ᱠᱚ ᱜᱟᱯᱟᱞ ᱢᱟᱨᱟᱣ ᱮᱜ-ᱟ᱾ ᱡᱟᱦᱟᱸᱭ ᱟᱡ ᱮ ᱠᱩᱥᱤᱭᱟᱜ ᱥᱮ ᱡᱟᱦᱟᱸᱭ ᱟᱡ ᱮ ᱥᱟᱯᱚᱴᱮᱭᱟ, ᱚᱱᱠᱟ ᱧᱚᱜ ᱠᱟᱛᱮᱜ ᱜᱮ ᱜᱟᱯᱟᱞ ᱢᱟᱨᱟᱜ ᱠᱟᱱᱟ ᱠᱚ ᱟᱹᱰᱤ ᱡᱟᱹᱥᱛᱤ᱾
ᱦᱳᱭ ᱦᱳᱭ ᱦᱳᱭ ᱚᱱᱟ ᱫᱚ ᱴᱷᱤᱠ ᱠᱟᱛᱷᱟ ᱜᱮᱵᱮᱱ ᱨᱚᱲ ᱮᱫᱟ᱾ ᱱᱚᱣᱟ ᱫᱚ ᱦᱩᱭᱩᱜ ᱠᱟᱱᱟ, ᱱᱚᱝᱠᱟ ᱫᱚ ᱟᱭᱢᱟ ᱴᱚᱴᱷᱟ ᱨᱮ ᱧᱮᱞᱚᱜ ᱠᱟᱱ ᱜᱮᱭᱟ᱾
ᱦᱳᱭ ᱟᱨᱚ ᱵᱤᱥᱮᱥ ᱠᱟᱭᱛᱮ ᱧᱮᱞ ᱦᱩᱭᱩᱜ ᱠᱟᱱᱟ ᱡᱟᱦᱟᱸ ᱫᱚ ᱟᱞᱮ ᱴᱚᱴᱷᱟ ᱨᱮᱱ ᱡᱟᱦᱟᱸᱭ ᱫᱚ ᱢᱟᱨᱟᱝ ᱵᱤᱪᱟᱹᱨᱤᱭᱟᱹ ᱠᱚ ᱢᱮᱱᱟᱜ ᱠᱚᱣᱟ ᱥᱮ ᱡᱟᱦᱟᱸᱭ ᱫᱚ ᱩᱸ ᱯᱟᱨᱜᱟᱱᱟ ᱠᱚ ᱢᱮᱱᱟᱜ ᱠᱚᱣᱟ ᱱᱩᱠᱩᱣᱟᱜ ᱵᱤᱪᱟᱹᱨ ᱵᱮᱵᱚᱥᱛᱷᱟ ᱦᱚᱸ ᱟᱹᱞᱤᱧ ᱱᱚᱝᱠᱟ ᱟᱫᱚ ᱢᱚᱱᱮ ᱠᱷᱚᱱᱟᱜ ᱫᱚ ᱵᱟᱝᱞᱤᱧ ᱠᱩᱥᱤᱭᱟᱜ ᱠᱟᱱᱟ᱾
ᱟᱪ-ᱪᱷᱟ ᱟᱪ-ᱪᱷᱟ ᱟᱫᱚ ᱚᱱᱟ ᱫᱚ ᱚᱠᱟ ᱞᱮᱠᱟᱛᱮ ᱚᱠᱟ ᱞᱮᱠᱟᱨᱮ ᱵᱟᱵᱮᱱ ᱠᱩᱥᱤ ᱟᱠᱟᱜ-ᱟ, ᱚᱱᱟ ᱜᱮ ᱠᱟᱹᱴᱤᱡ ᱞᱟᱹᱭ ᱥᱟᱰᱮ ᱵᱤᱱ?
ᱦᱳᱭ ᱚᱠᱟ ᱞᱮᱠᱟ ᱫᱚ᱾ ᱱᱚᱝᱠᱟ ᱵᱤᱪᱟᱹᱨ ᱫᱚᱠᱚ ᱵᱤᱪᱟᱹᱨᱮᱜ-ᱟ ᱢᱮᱱᱠᱷᱟᱱ᱾ ᱡᱟᱦᱟᱸᱭ ᱠᱟᱣᱰᱤᱭ ᱮᱢ ᱫᱟᱲᱮᱭᱟᱜ ᱠᱟᱱ ᱩᱱᱤ ᱫᱷᱟᱨᱮ ᱠᱚ ᱵᱤᱪᱟᱹᱨᱮᱜ-ᱟ᱾
ᱦᱳᱭ ᱦᱳᱭ ᱦᱳᱭ ᱡᱚᱛᱷᱟᱛ ᱠᱟᱛᱷᱟ ᱟᱫᱚ᱾ ᱱᱚᱣᱟ ᱫᱚ ᱦᱟᱸᱜ ᱟᱯᱮ ᱴᱚᱴᱷᱟ ᱥᱮ ᱟᱯᱮ ᱟᱛᱩ ᱨᱮᱱᱟᱜ ᱵᱮᱱ ᱞᱟᱹᱭ ᱥᱟᱰᱮ ᱠᱮᱜ-ᱟ ᱢᱮᱱᱠᱷᱟᱱ᱾ ᱱᱚᱣᱟ ᱫᱚ ᱟᱯᱮ ᱟᱛᱳ ᱥᱮ ᱟᱯᱮ ᱴᱚᱴᱷᱟ ᱢᱚᱛᱚ ᱨᱮᱱᱟᱜ ᱱᱚᱝᱠᱟ ᱫᱚ ᱵᱟᱝ ᱦᱩᱭᱩᱜ ᱠᱟᱱᱟ ᱱᱚᱝᱠᱟ ᱫᱚ᱾ ᱧᱮᱞ ᱞᱮᱠᱷᱟᱱ ᱥᱟᱱᱟᱢ ᱴᱚᱴᱷᱟ ᱠᱚᱨᱮᱜᱮ ᱱᱚᱝᱠᱟ ᱫᱚ ᱦᱩᱭᱩᱜ ᱠᱟᱱ ᱜᱮᱭᱟ᱾ ᱚᱱᱮ ᱵᱤᱱ ᱢᱮ ᱚᱱᱮ ᱵᱤᱱ ᱢᱮᱱ ᱠᱮᱜ ᱞᱮᱠᱟ᱾ ᱡᱟᱦᱟᱸᱭ ᱦᱟᱸᱜ ᱡᱟᱦᱟᱸᱭ ᱚᱱᱮ᱾ ᱟᱡ ᱵᱟᱭ ᱵᱤᱪᱟᱹᱨᱮᱜ ᱠᱟᱱ ᱫᱚᱭ ᱩᱱᱤ ᱡᱟᱦᱟᱸᱭ ᱟᱡᱨᱮᱱ ᱥᱟᱯᱚᱴᱤᱡ ᱥᱮ ᱟᱡ ᱯᱟ ᱴᱟ ᱨᱮᱱ ᱫᱚ ᱢᱟᱱᱮ ᱫᱳᱥᱤ ᱠᱟᱱ ᱨᱮᱦᱚᱸᱭ ᱫᱩᱥᱤ ᱫᱚ ᱵᱟᱭ ᱞᱟᱹᱭ ᱟᱭᱟ᱾ ᱟᱨ ᱮᱴᱟᱜ ᱡᱟᱦᱟᱸ ᱮ ᱴᱟ ᱯᱟᱦᱴᱟ ᱡᱟᱦᱟᱸᱭ ᱫᱳᱥ ᱵᱟᱝ ᱛᱟᱦᱮᱱ ᱛᱟᱭᱟ ᱩᱱᱤ ᱠᱤᱥᱤ ᱜᱮ ᱫᱳᱥ ᱫᱚᱭ ᱴᱷᱮᱞᱟᱣ ᱠᱟᱜ-ᱟ᱾ ᱱᱚᱣᱟ ᱫᱚ ᱦᱩᱭᱩᱜ ᱠᱟᱱ ᱜᱮᱭᱟ ᱮᱠᱫᱚᱢ ᱡᱚᱛᱷᱟᱛ ᱠᱟᱛᱷᱟ ᱵᱮᱱ ᱨᱚᱲ ᱦᱚᱪᱚ ᱠᱮᱜ-ᱟ ᱟᱨ᱾
ᱤᱧ ᱫᱚ ᱱᱚᱣᱟ ᱤᱫᱤ ᱠᱟᱛᱮᱜ ᱱᱤᱭᱟᱹ ᱜᱮᱞᱤᱧ ᱨᱚᱲᱟ ᱡᱮ ᱚᱱᱠᱟᱱ ᱥᱮ ᱚᱱᱠᱟ ᱡᱟᱦᱟᱸᱭ ᱠᱚ᱾ ᱥᱮ ᱚᱱᱠᱟ ᱵᱤᱪᱟᱹᱨᱤᱭᱟᱹ ᱠᱚ ᱥᱮ ᱚᱱᱠᱟᱱ ᱢᱟᱨᱟᱝ᱾ ᱦᱚᱲ ᱠᱚ ᱛᱚ ᱱᱚᱣᱟ ᱜᱮᱞᱤᱧ ᱢᱮᱱ ᱦᱚᱪᱚᱭᱟ ᱡᱮ᱾ ᱟᱵᱚ ᱫᱚ ᱥᱚᱢᱟᱡᱽ ᱨᱩᱠᱷᱭᱤᱭᱟᱹ ᱞᱟᱹᱜᱤᱫ᱾ ᱟᱯᱮ ᱠᱚᱫᱚᱞᱮ ᱫᱚᱦᱚ ᱠᱟᱫ ᱯᱮᱭᱟ ᱥᱮ ᱟᱯᱮ ᱠᱚᱫᱚᱞᱮ ᱵᱟᱪᱷᱟᱣ ᱠᱟᱫ ᱯᱮᱭᱟ ᱛᱚ ᱟᱯᱮ ᱫᱚ᱾ ᱥᱟᱱᱟᱢ ᱦᱚᱲᱜᱮ ᱡᱚᱛᱚ ᱦᱚᱲᱜᱮ᱾ ᱢᱤᱫ ᱢᱮᱫ ᱛᱮᱫᱚ ᱟᱞᱚᱯᱮ ᱧᱮᱞ ᱢᱮᱢᱟ ᱡᱚᱛᱚ ᱦᱚᱲᱜᱮ ᱥᱚᱢᱟᱱ ᱢᱮᱫ ᱛᱮᱜᱮ ᱧᱮᱞ ᱠᱚᱯᱮ᱾
ᱦᱳᱭ ᱦᱳᱭ ᱦᱳᱭ᱾
ᱟᱨ ᱚᱱᱟ ᱠᱷᱟᱹᱛᱤᱨᱟᱜ ᱜᱮ ᱥᱮ ᱢᱮᱱᱟᱞᱤᱧ᱾ ᱡᱟᱦᱟᱸᱭ ᱵᱤᱪᱟᱹᱨᱤᱭᱟᱹ ᱠᱚ ᱱᱚᱝᱠᱟ ᱠᱚ᱾ ᱠᱟᱢᱤᱭᱮᱜ-ᱟ ᱥᱮ ᱱᱚᱝᱠᱟ ᱠᱚ ᱵᱤᱪᱟᱹᱨᱮᱜ-ᱟ ᱟᱨᱤ ᱪᱟᱞᱤ ᱤᱫᱤ ᱠᱟᱛᱮᱫ ᱛᱚ᱾ ᱱᱚᱣᱟ ᱨᱮᱫᱚ ᱟᱞᱤᱧ ᱦᱚᱸ ᱱᱟᱥᱮ ᱦᱚᱸ ᱠᱩᱥᱤ ᱫᱚ ᱵᱟᱱᱩᱜ ᱞᱤᱧᱟ᱾
ᱟᱪᱪᱷᱟ ᱟᱪᱪᱷᱟ ᱦᱳᱭ ᱦᱳᱭ ᱱᱚᱣᱟ ᱫᱚ ᱱᱚᱣᱟ ᱫᱚ ᱪᱤᱠᱟᱹ ᱵᱮᱱ ᱠᱩᱥᱤᱜ-ᱟ ᱞᱟᱹᱭ ᱵᱤᱱ ᱢᱟ ᱱᱚᱣᱟ ᱫᱚ᱾ ᱪᱮᱫᱟᱜ ᱥᱮ ᱱᱚᱣᱟ ᱫᱚ ᱥᱚᱴᱷᱤᱠ ᱵᱤᱪᱟᱹᱨ ᱫᱚ ᱵᱟᱝ ᱦᱩᱭᱩᱜ ᱠᱟᱱᱟ ᱥᱮ᱾
ᱦᱳᱭ᱾
ᱟᱫᱚ᱾ ᱚᱱᱟ ᱫᱚ ᱦᱟᱸᱜ ᱪᱮᱫ ᱵᱤᱱ ᱢᱮᱱᱟ ᱱᱚᱣᱟ ᱫᱚ᱾ ᱩᱱᱠᱩ ᱥᱮᱸᱬᱟ ᱵᱚᱦᱚᱜ ᱠᱟᱱᱟ ᱠᱚ ᱩᱱᱠᱩ ᱡᱩᱫᱤ ᱱᱚᱝᱠᱟ ᱜᱮᱠᱚ ᱱᱚᱝᱠᱟ ᱨᱮᱢᱟ ᱟᱵᱚᱣᱟᱜ᱾ ᱢᱟ ᱡᱚᱛᱚ ᱠᱤᱪᱷᱩ ᱰᱟᱢᱟ ᱰᱳᱞ ᱪᱟᱵᱟᱜ ᱛᱟᱵᱚᱱᱟ ᱥᱮ᱾
ᱦᱳᱭ ᱚᱱᱟᱜᱮ ᱟᱫᱚ ᱥᱟᱱᱟᱢ ᱦᱚᱲ ᱠᱩᱥᱤ ᱠᱟᱛᱮ ᱜᱮ ᱡᱟᱦᱟᱸᱭ᱾ ᱯᱟᱨᱜᱟᱱᱟ ᱠᱚᱵᱚᱱ ᱫᱚᱦᱚᱣ ᱠᱟᱜ ᱠᱚᱣᱟ ᱥᱮ ᱢᱟᱨᱟᱝ ᱵᱤᱪᱟᱹᱨᱤᱭᱟᱹ ᱠᱚ ᱜᱟᱹᱠᱷᱩᱲᱤᱭᱟᱹ ᱠᱚᱵᱚᱱ᱾ ᱛᱤᱸᱜᱩ ᱠᱟᱜ ᱠᱚᱣᱟ᱾ ᱛᱚ ᱟᱞᱤᱧᱟᱜ ᱢᱮᱱ ᱞᱮᱠᱟ ᱛᱮᱫᱚ ᱥᱟᱱᱟᱢ ᱜᱮ ᱟᱵᱚ ᱢᱟ ᱟᱠᱚᱨᱮᱱ ᱦᱚᱯᱚᱱ ᱠᱟᱱᱟᱵᱚᱱ ᱥᱮ᱾ ᱛᱟᱦᱞᱮ ᱟᱵᱚ ᱢᱚᱫᱽᱫᱷᱮ ᱦᱚᱸ ᱱᱚᱝᱠᱟ ᱵᱷᱮᱫᱽ ᱵᱷᱟᱣ ᱫᱚ ᱵᱟᱝ ᱛᱟᱦᱮᱸ ᱫᱚᱨᱠᱟᱨ᱾
ᱦᱳᱭ ᱦᱳᱭ ᱦᱳᱭ᱾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
ᱟᱨ ᱛᱟᱦᱞᱮ ᱜᱚᱝᱠᱮ ᱚᱱᱠᱟ ᱫᱚ ᱡᱩᱫᱤ ᱟᱯᱮ ᱟᱛᱩ ᱩᱛᱟᱹᱨ ᱨᱮᱱᱟᱜ ᱞᱤᱧ ᱨᱚᱲ ᱦᱚᱪᱚᱭᱟ ᱦᱮᱸ ᱥᱮ᱾ ᱮᱸ ᱚᱱᱠᱟ ᱡᱩᱫᱤ ᱮᱸ᱾ ᱢᱚᱱᱮ ᱠᱟᱜ ᱵᱤᱱ ᱡᱩᱨᱤᱯᱟᱨᱤ ᱛᱟᱞᱟᱨᱮ ᱢᱤᱜᱴᱟᱱ ᱮᱸᱴᱠᱮᱴᱚᱸᱬᱮ ᱥᱤᱨᱡᱟᱹᱣ ᱮᱱᱟ ᱮᱸ ᱡᱩᱨᱤ᱾ ᱯᱟᱨᱤ ᱢᱩᱫᱽ ᱨᱮᱜᱮ ᱡᱟᱦᱟᱸᱭ ᱢᱤᱫ ᱦᱚᱲ ᱡᱩᱫᱤ ᱢᱟᱡᱷᱤ ᱴᱷᱮᱱᱮ ᱱᱟᱞᱤᱥ ᱦᱚᱴᱚ ᱠᱟᱫᱟ᱾ ᱟᱫᱚ ᱚᱱᱟᱜᱮ ᱚᱠᱟ ᱞᱮᱠᱟ ᱠᱟᱛᱮᱫ ᱡᱟᱣᱨᱟ ᱚᱠᱟ ᱞᱮᱠᱟ ᱠᱟᱛᱮᱜ ᱚᱱᱟ᱾ ᱜᱟᱞᱢᱟᱨᱟᱣ ᱮᱦᱚᱵ ᱟᱯᱮ ᱟᱯᱮ ᱟᱹᱛᱩ ᱨᱮᱱᱟᱜ ᱚᱱᱟᱜᱮ ᱠᱟᱹᱴᱤᱡ ᱵᱮᱱ ᱞᱟᱹᱭ ᱥᱟᱰᱮ ᱟᱹᱞᱤᱧ ᱠᱷᱟᱱ᱾
ᱦᱳᱭ ᱱᱤᱦᱟᱹᱛ ᱜᱮ ᱪᱮᱫᱟᱜ ᱵᱟᱝᱞᱤᱧ ᱞᱟᱹᱭᱟ ᱞᱟᱹᱭ ᱫᱚ ᱟᱛᱩᱠ ᱢᱤᱫᱴᱮᱱ ᱵᱤᱪᱟᱹᱨ ᱱᱤᱭᱮ ᱟᱞᱟᱝᱟᱜ ᱥᱟᱛᱟᱢ ᱵᱟᱪᱷᱟᱣ ᱦᱩᱭ ᱠᱟᱱᱟ᱾ ᱛᱚ ᱱᱤᱦᱟᱹᱛ ᱜᱮ ᱛᱚ ᱡᱚᱠᱷᱚᱱ ᱜᱮ ᱢᱤᱫᱴᱮᱱ ᱡᱟᱦᱟᱸᱭ ᱜᱮ ᱱᱟᱞᱤᱥ ᱠᱮᱫᱟᱭ ᱤᱱᱟᱹᱛᱮ ᱟᱭᱳ ᱦᱚᱲ ᱦᱳᱠ ᱥᱮ ᱵᱟᱹᱦᱩ ᱠᱩᱲᱤ ᱜᱮ ᱦᱳᱠ ᱥᱮ ᱡᱟᱦᱟᱸᱭ ᱜᱮ ᱱᱟᱹᱞᱤ ᱠᱮᱫᱟᱭ ᱛᱟᱦᱚᱞᱮ ᱯᱳᱭᱞᱳ ᱛᱮᱫᱚ ᱩᱱᱤ ᱜᱮᱠᱚ ᱠᱩᱞᱤᱭᱮᱭᱟ ᱪᱮᱫ ᱵᱟᱠᱷᱨᱟᱢ ᱱᱟᱞᱤᱥ ᱠᱟᱜᱼᱟ? ᱥᱮ ᱜᱚᱰᱮᱛ ᱠᱚ ᱠᱩᱞᱤᱭᱮᱭᱟ ᱟᱸ ᱪᱮᱫ ᱵᱟᱠᱷᱨᱟ ᱦᱚᱦᱚ ᱠᱟᱜᱼᱟ ᱤᱱᱟᱹ ᱛᱟᱭᱚᱢ ᱩᱱᱤ ᱥᱟᱵ ᱨᱟᱠᱟᱵ ᱠᱟ ᱛᱮ ᱞᱟᱹᱭᱟᱭ ᱦᱮᱸ ᱱᱩᱭ ᱤᱧᱫᱚ ᱱᱚᱝᱠᱟ ᱱᱟᱹᱞᱤ ᱦᱮᱡ ᱠᱟᱣᱫᱤᱧᱟ᱾ ᱛᱟᱦᱚᱞᱮ ᱚᱱᱟ ᱵᱟᱠᱷᱨᱟ ᱛᱤᱧ ᱦᱚᱦᱚ ᱠᱟᱜᱼᱟ ᱤᱱᱟᱹ ᱛᱟᱭᱚᱢ ᱩᱱᱤ ᱠᱚ ᱠᱩᱞᱤᱭᱮᱭᱟ ᱡᱮ ᱦᱮ ᱢᱟᱹᱭ ᱦᱮᱫᱟᱹᱭ ᱥᱮ ᱱᱚᱝᱠᱟ ᱡᱟᱦᱟᱱᱟᱜ ᱥᱟᱹᱜᱟᱹᱭ ᱠᱟᱛᱮᱫ ᱜᱮ ᱡᱮ ᱪᱮᱫ ᱵᱟᱠᱷᱨᱟ ᱛᱟᱦᱚᱞᱮ ᱛᱮᱦᱮᱧᱟᱜ ᱫᱩᱲᱩᱵ ᱛᱚᱢ ᱦᱚᱦᱚ ᱦᱚᱪᱚ ᱠᱟᱜ-ᱟ ᱛᱟᱦᱚᱞᱮ ᱤᱱᱟᱹ ᱛᱟᱭᱚᱢ ᱩᱱᱤ ᱞᱟᱹᱭ ᱥᱚᱜ ᱞᱟᱹᱭ ᱥᱚᱫᱚᱨᱟᱭ ᱟᱭᱟᱜ ᱫᱩᱠ ᱫᱚ ᱪᱮᱫ᱾ ᱥᱮ ᱪᱮᱫ ᱵᱟᱠᱷᱨᱟᱛᱮ ᱟᱡᱼ ᱮ ᱦᱚᱦᱚ ᱦᱚᱪᱚ ᱟᱠᱟᱫ ᱠᱚᱣᱟᱭ ᱪᱮᱫ ᱵᱟᱠᱷᱨᱟᱛᱮ ᱫᱩᱲᱩᱵ ᱮ ᱫᱚᱦᱚ ᱠᱟᱫᱟ?
ᱦᱳᱭ ᱦᱳᱭ ᱦᱳᱭ ᱡᱚᱛᱷᱟᱛ ᱠᱟᱛᱷᱟ ᱟᱫᱚ ᱚᱱᱟ ᱛᱟᱦᱚᱞᱮ ᱩᱱᱤᱭᱟᱜ ᱠᱟᱛᱷᱟ ᱟᱸᱡᱚᱢ ᱠᱟᱛᱮᱜ ᱮᱸ ᱥᱟᱱᱟᱢ ᱦᱩᱸ ᱟᱛᱩ ᱨᱮᱱ ᱢᱚᱸᱬᱮ ᱦᱚᱲ ᱠᱚ ᱞᱟᱹᱭ ᱥᱟᱸᱜᱮᱭᱟ ᱥᱮ ᱪᱮᱫ ᱞᱮᱠᱟ?
ᱦᱳᱭ ᱚᱱᱟ ᱠᱚ ᱟᱸᱡᱚᱢ ᱥᱟᱰᱮᱭᱟ ᱤᱱᱟᱹ ᱛᱟᱭᱚᱢ ᱦᱚᱭᱛᱚ ᱡᱟᱦᱟᱸᱭ ᱫᱩᱥᱤ ᱢᱮᱱᱛᱮ ᱱᱟᱦᱟᱜ ᱠᱚ ᱧᱮᱞᱮ ᱠᱟᱱᱟ ᱥᱮ ᱫᱩᱥᱤ ᱢᱮᱱᱛᱮ ᱠᱚ ᱴᱷᱟᱹᱣᱠᱟᱹ ᱠᱟᱫᱮᱭᱟ, ᱩᱱᱤ ᱫᱚ ᱱᱟᱜ ᱠᱚ ᱩᱱᱤ ᱦᱚᱸᱠᱚ ᱠᱩᱞᱤᱭᱮᱭᱟ ᱡᱮ ᱵᱟᱹᱵᱩ ᱛᱟᱦᱚᱞᱮ ᱥᱮ ᱢᱟᱹᱭ ᱥᱮ ᱡᱟᱠ ᱜᱮ ᱡᱟᱦᱟᱸ ᱞᱮᱠᱟ ᱡᱟᱦᱟᱱᱟᱜ ᱥᱟᱹᱜᱟᱹᱭ ᱛᱮᱜᱮ᱾ ᱛᱚ ᱛᱟᱦᱚᱞᱮ ᱱᱚᱣᱟ ᱫᱚ ᱛᱤᱱᱟᱹᱜ ᱥᱟᱹᱨᱤᱭᱟ ᱥᱮ ᱛᱤᱱᱟᱹᱜ ᱮᱲᱮᱭᱟ? ᱟᱨᱦᱚ ᱡᱩᱫᱤ ᱚᱱᱠᱟ ᱡᱟᱦᱟᱸᱭ ᱚᱱᱠᱟ ᱧᱮᱞ ᱤᱭᱟᱹ ᱠᱚᱨᱮ ᱛᱟᱦᱮᱱ ᱠᱷᱟᱱ ᱫᱚᱭ ᱛᱟᱦᱚᱞᱮ ᱩᱱᱤ ᱦᱚᱸᱠᱚ ᱠᱩᱞᱤᱧᱚᱜ ᱜᱮᱭᱟ ᱦᱳᱭ ᱱᱩᱭᱮ ᱧᱮᱞ ᱞᱮᱫ ᱠᱤᱱᱟᱹ ᱥᱮ ᱦᱟᱹᱱᱤ ᱧᱮᱞ ᱞᱮᱫ ᱠᱤᱱᱟᱹᱭ᱾ ᱛᱟᱦᱚᱞᱮ ᱚᱱᱟ ᱫᱚ ᱥᱟᱹᱨᱤᱭᱟᱜ ᱠᱟᱱ ᱜᱮᱭᱟ ᱩᱱ ᱥᱚᱢᱚᱭ ᱫᱚ ᱩᱱᱤ ᱫᱩᱥᱤ ᱢᱮᱱᱛᱮᱜ ᱠᱚ ᱵᱟᱪᱷᱟᱣ ᱮᱭᱟ᱾
ᱚ ᱟᱪᱪᱷᱟ ᱟᱪᱪᱷᱟ, ᱦᱳᱭᱛᱳ ᱟᱫᱚ ᱚᱱᱠᱟ ᱞᱮᱠᱟᱛᱮ ᱦᱟᱸᱜ ᱩᱸ ᱡᱟᱦᱟᱸᱭᱮ ᱫᱳᱥᱳᱜ ᱠᱟᱱ ᱫᱚ ᱟᱫᱚ ᱩᱱᱤ ᱫᱚ ᱢᱟᱱᱮ ᱪᱮᱫ ᱠᱟᱛᱷᱟ ᱠᱚ ᱢᱮᱛᱟᱭᱟ ᱥᱮ ᱪᱮᱫ ᱟᱸ ᱥᱟᱥᱛᱤ? ᱛᱤ ᱠᱚ ᱮᱢᱟᱭᱟ ᱥᱮ ᱪᱮᱫ ᱞᱮᱠᱟ ᱚᱱᱟ ᱡᱮ ᱫᱩᱥᱤ ᱡᱟᱦᱟᱸᱭ ᱫᱩᱥᱤ ᱠᱟᱱᱟ ᱚᱱᱟ ᱩᱱᱤ ᱫᱚ
ᱦᱳᱭ ᱡᱟᱦᱟᱸ ᱫᱚ ᱚᱱᱠᱟ ᱫᱚ ᱟᱞᱮ ᱴᱚᱴᱷᱟ ᱨᱮᱥᱮ ᱟᱞᱮ ᱟᱹᱛᱩ ᱨᱮᱱᱟᱜ ᱢᱮᱱ ᱞᱮᱠᱷᱟᱱ ᱫᱚ ᱱᱚᱝᱠᱟ ᱡᱮ ᱦᱳᱭᱛᱳ ᱡᱩᱫᱤ ᱟᱹᱠᱤᱱ ᱵᱟᱜ ᱮᱨᱟ ᱩᱨᱩ ᱥᱮ ᱡᱟᱦᱟᱸ ᱫᱚ ᱟᱹᱠᱤᱱ ᱵᱟᱨ ᱦᱚᱲ ᱛᱟᱞᱟ ᱨᱮᱱᱟᱜ ᱥᱮ ᱵᱟᱨᱭᱟ ᱦᱚᱲᱨᱮᱭᱟᱜ ᱵᱟᱨᱭᱟ ᱥᱟᱢᱤᱥᱛᱨᱤ ᱛᱟᱞᱟ ᱨᱮᱱᱟᱜ ᱡᱩᱫᱤ ᱠᱟᱹᱭᱡᱟᱹ ᱠᱷᱟᱹᱯᱟᱹᱨᱤ ᱠᱟᱱᱟ᱾ ᱛᱟᱦᱚᱞᱮ ᱩᱱᱤ ᱫᱚ ᱚᱱᱠᱟ ᱫᱚ ᱡᱟᱦᱟᱸ ᱫᱚᱠᱚ ᱢᱮᱱᱟ ᱟᱞᱮᱭᱟᱜ ᱴᱚᱴᱷᱟ ᱨᱮᱱᱟᱜ ᱥᱮ ᱟᱞᱮ ᱟᱹᱛᱩ ᱨᱮᱱᱟᱜ ᱩᱸ ᱠᱟᱛᱷᱟ ᱞᱮᱠᱟᱛᱮ ᱞᱩᱛᱩᱨ ᱯᱮᱴᱮᱨ ᱥᱮ ᱞᱩᱛᱩᱨ ᱚᱝ ᱥᱮ ᱯᱟᱹᱴᱤᱭᱟᱹ ᱵᱮᱨᱮᱫ ᱱᱚᱣᱟ ᱞᱮᱠᱟᱛᱮ ᱩᱱᱤ ᱦᱚᱸ ᱠᱟᱹᱴᱤᱡ ᱢᱟᱪᱷᱟ ᱱᱟᱥᱛᱟ ᱥᱮ
ᱟᱪᱪᱷᱟ ᱟᱪᱪᱷᱟ᱾
ᱵᱩᱡᱷᱟᱹ ᱵᱩᱡᱷᱷᱤ ᱠᱮᱫᱮ ᱮᱸᱜ ᱟᱵᱮᱱ ᱫᱚ ᱟᱵᱮᱱ ᱜᱮ ᱛᱟᱦᱮᱱ ᱵᱮᱱ ᱥᱮ ᱢᱚᱡᱽ ᱛᱮ ᱛᱟᱦᱮᱱ ᱵᱮᱱ ᱱᱤᱭᱟᱹ ᱠᱚ ᱤᱫᱤ ᱠᱟᱛᱮᱫ ᱜᱮ᱾ ᱱᱚᱣᱟ ᱦᱩᱰᱤᱧ ᱦᱩᱰᱤᱧ ᱜᱟᱯᱟᱞᱢᱟᱨᱟ ᱤᱫᱤ ᱠᱟᱛᱮᱜ ᱫᱚ ᱩᱱᱠᱤᱱ ᱫᱚ ᱵᱟᱝᱠᱚ ᱪᱟᱰᱟᱣ ᱠᱤᱱᱟ᱾
ᱟᱫᱚ ᱚᱱᱠᱟ ᱠᱟᱣᱟᱜ ᱦᱳᱭᱛᱳ ᱟᱫᱚ ᱚᱱᱠᱟ ᱦᱚᱸ ᱧᱮᱞᱚᱜ ᱠᱟᱱᱟ ᱩᱸ ᱟᱛᱩ ᱢᱟᱡᱷᱤ ᱢᱚᱛᱚ ᱛᱮ ᱚᱱᱠᱟ ᱢᱟᱱᱮ ᱵᱟᱭ ᱵᱤᱪᱟᱹᱨ ᱫᱟᱲᱮᱭᱟᱜ ᱠᱟᱱᱟ ᱟᱨ ᱚᱱᱠᱟ ᱫᱚ ᱡᱩᱫᱤ ᱢᱚᱱᱮ ᱠᱟᱜ ᱵᱤᱱ ᱵᱟᱭ ᱵᱤᱪᱟᱹᱨ ᱫᱟᱲᱮᱭᱟᱫᱟ ᱛᱟᱦᱚᱞᱮ ᱩᱱ-ᱩᱱᱤ ᱢᱟᱺᱡᱷᱤ ᱫᱚ ᱢᱟᱱᱮ ᱚᱠᱟ ᱞᱮᱠᱟ ᱠᱟᱛᱮ ᱚᱱᱟ ᱩᱱᱠᱤᱱᱟᱜ ᱮᱯᱮᱨ ᱦᱮᱸᱰᱮᱡ ᱮ ᱦᱮᱸ ᱢᱮᱴᱟᱣ ᱠᱟᱜ ᱨᱮᱱᱟᱜ ᱦᱚᱨᱮ ᱧᱮᱞᱟ᱾ ᱚᱠᱟ ᱢᱟᱱᱮ ᱚᱠᱟ ᱞᱮᱠᱟᱛᱮᱫ? ᱟᱪᱷᱮ ᱟᱡ ᱫᱟᱲᱮᱭᱟᱜ ᱠᱟᱱᱟ ᱾
ᱦᱳᱭ ᱱᱚᱣᱟ ᱦᱚᱸ ᱱᱚᱣᱟ ᱦᱚᱸ ᱟᱹᱰᱤ ᱡᱚᱛᱷᱟᱛ ᱠᱩᱠᱞᱤ ᱵᱮᱱ ᱫᱚᱦᱚ ᱟᱠᱟᱫᱟ᱾ ᱛᱚ ᱱᱚᱣᱟ ᱨᱮᱱᱟᱜ ᱦᱚᱸ ᱢᱤᱫᱴᱮᱱ ᱢᱮᱱ ᱞᱮᱠᱷᱟᱱ ᱫᱚ ᱟᱛᱨᱮ ᱢᱮᱱᱟᱜᱼᱟ᱾ ᱦᱳᱭ, ᱛᱟᱦᱚᱞᱮ ᱤᱱᱟᱹ ᱛᱟᱭᱚᱢ ᱫᱚ ᱡᱩᱫᱤ ᱡᱩᱨᱤ ᱛᱤᱨᱤ ᱡᱩᱨᱤ ᱠᱷᱟᱹᱯᱟᱹᱨᱤ ᱥᱮ ᱠᱟᱹᱭᱡᱟᱹ ᱠᱷᱟᱹᱯᱟᱹᱨᱤ ᱠᱟᱱᱟ᱾ ᱛᱚ ᱱᱚᱣᱟ ᱡᱩᱫᱤ ᱩᱱᱤ ᱟᱡ ᱮᱠᱞᱟᱛᱮ ᱚᱱᱟ ᱟᱹᱛᱩ ᱨᱮᱱ ᱢᱟᱺᱡᱷᱤ ᱡᱩᱫᱤ ᱵᱟᱭ ᱥᱚᱞᱦᱮ ᱫᱟᱲᱮᱭᱟᱜᱼᱟ᱾ ᱛᱟᱦᱚᱞᱮ ᱤᱱᱟᱹ ᱛᱟᱭᱚᱢ ᱛᱟᱦᱚᱞᱮ ᱡᱩᱫᱤ ᱛᱤᱨᱤ ᱡᱩᱨᱤ ᱠᱟᱹᱭᱡᱟᱹ ᱠᱷᱟᱹᱯᱟᱹᱨᱤ ᱠᱟᱱ ᱠᱷᱟᱱ ᱫᱚ ᱡᱩᱫᱤ ᱠᱩᱲᱤ ᱦᱚᱯᱚᱱᱟᱜ ᱥᱮ ᱡᱟᱦᱟᱸᱭ ᱡᱩᱫᱤ ᱠᱚᱲᱟ ᱦᱚᱯᱚᱱᱟᱜ ᱨᱮᱦᱚᱸ ᱫᱳᱥ ᱛᱟᱦᱮᱱᱟ ᱛᱟᱦᱚᱞᱮ ᱵᱟᱱᱟᱨ ᱯᱟᱦᱴᱟ ᱥᱮ ᱮᱸ ᱠᱩᱲᱤ ᱟᱯᱟᱛ ᱛᱟᱠᱚ ᱥᱮ ᱠᱩᱲᱤ ᱯᱟᱦᱴᱟ ᱨᱮᱱ ᱢᱟᱡᱷᱤ ᱦᱚᱭ ᱠᱷᱚᱵᱚᱨ ᱟᱭᱟ ᱥᱮ ᱢᱟᱞᱠᱟ ᱦᱚᱸᱭ ᱠᱷᱚᱵᱚᱨᱟᱭᱟ᱾ ᱡᱮ ᱱᱚᱣᱟ ᱡᱤᱱᱤᱥ ᱤᱧ ᱥᱮ ᱱᱚᱣᱟ ᱠᱟᱹᱭᱡᱟᱹ ᱠᱷᱟᱹᱯᱟᱹᱨᱤ ᱤᱧ ᱮᱠᱞᱟᱛᱮ ᱵᱟᱹᱧ ᱥᱟᱞᱟ ᱜᱚᱴᱟ ᱠᱟᱫᱟ ᱢᱮᱱᱛᱮᱫ᱾
ᱦᱳᱭ ᱾
ᱡᱚᱠᱷᱚᱱ ᱩᱱᱠᱤᱱ ᱵᱟᱨ ᱢᱟᱺᱡᱷᱤ ᱛᱟᱞᱟ ᱫᱩᱲᱩᱵ ᱠᱟᱛᱮᱫ ᱩᱱᱠᱤᱱ ᱠᱚ ᱛᱤᱨᱤ ᱡᱩᱨᱤ ᱟᱠᱟᱫ ᱠᱤᱱᱟᱹ ᱛᱟᱦᱚᱞᱮ ᱡᱚᱠᱷᱚᱱ ᱮᱴᱠᱮᱴᱚᱬᱮ ᱢᱤᱫ ᱢᱟᱺᱡᱷᱤ ᱛᱮ ᱵᱟᱭ ᱥᱟᱞᱟ ᱜᱚᱴᱟ ᱫᱟᱲᱮ ᱠᱟᱫᱟ ᱩᱱᱫᱚ ᱩᱱᱠᱤᱱ ᱵᱟᱨᱭᱟ ᱢᱟᱺᱡᱷᱤ ᱫᱩᱲᱩᱵ ᱠᱟᱛᱮᱫ ᱠᱤᱱ ᱥᱟᱞᱟ ᱜᱚᱴᱟᱭ ᱨᱮᱱᱟᱜ ᱠᱤᱱ ᱪᱮᱥᱴᱟᱭᱟ ᱥᱮ ᱩᱱ ᱠᱤᱱ ᱵᱩᱡᱷᱟᱹ ᱵᱩᱡᱷᱤ ᱠᱟᱛᱮᱫ ᱢᱤᱫ ᱨᱮᱱᱟᱜ ᱠᱚ ᱪᱮᱥᱴᱟᱭᱟ ᱾
ᱟᱪᱪᱷᱟ ᱟᱪᱪᱷᱟ ᱱᱟᱯᱟᱭ ᱠᱟᱛᱷᱟ ᱾
ᱦᱳᱭ ᱾
ᱦᱳᱭ ᱦᱳᱭ ᱟᱫᱚ ᱦᱮᱸ ᱟᱹᱰᱤ ᱜᱟᱱ ᱚᱱᱠᱟ ᱯᱩᱜᱞᱤ ᱞᱤᱧ ᱫᱚᱦᱚ ᱠᱮᱫ ᱜᱮᱭᱟ ᱟᱨ ᱛᱮᱞᱟᱦᱵᱤᱱ ᱮᱢᱟ ᱞᱤᱧ ᱜᱮᱭᱟ ᱾ ᱟᱫᱚ ᱚᱱᱟ ᱠᱚ ᱢᱩᱚᱫᱽᱫᱨᱮ ᱟᱹᱵᱤᱱ ᱡᱩᱫᱤ ᱚᱱᱟ ᱵᱤᱪᱟᱹᱨ ᱠᱚ ᱵᱟᱨᱮᱛᱮ ᱡᱩᱫᱤ ᱢᱤᱫ ᱵᱟᱨ ᱠᱩᱠᱞᱤ ᱡᱩᱫᱤ ᱵᱮᱱ ᱞᱟᱹᱭᱟ ᱾ ᱟᱸᱨ ᱟᱨ ᱡᱩᱫᱤ ᱟᱹᱞᱤᱧ ᱦᱚᱸ ᱚᱱᱠᱟ ᱛᱮᱞᱟ ᱮᱢ ᱫᱟᱲᱮᱭᱟᱜ ᱞᱮᱠᱟᱞᱤᱧ ᱥᱚᱢᱵᱷᱚᱵ ᱟ ᱛᱟᱦᱚᱞᱮᱧ ᱞᱟᱹᱭᱟ ᱟᱨ ᱡᱩᱫᱤ ᱚᱱᱠᱟ ᱢᱮᱱᱟᱜ ᱛᱟᱵ ᱮᱱ ᱠᱷᱟᱱ ᱢᱟ ᱡᱩᱫᱤ ᱠᱩᱞᱤ ᱠᱚ ᱾
ᱦᱳᱭ ᱚᱱᱠᱟ ᱢᱟ ᱠᱩᱠᱞᱤ ᱢᱟ ᱟᱹᱞᱤᱧ ᱦᱚᱸ ᱟᱵᱮᱱᱟᱜ ᱴᱚᱴᱷᱟ ᱨᱮᱱᱟᱜ ᱟᱸᱡᱚᱢ ᱥᱟᱱᱟᱞᱤᱧ ᱜᱮᱭᱟ ᱾ ᱥᱮ ᱟᱸᱡᱚᱢ ᱡᱚᱛᱚ ᱦᱚᱲᱜᱮ ᱟᱸᱡᱚᱢ ᱥᱟᱱᱟ ᱠᱚᱜᱮᱭᱟ, ᱛᱚ ᱟᱵᱮᱱ ᱦᱚᱸ ᱟᱵᱮᱱ ᱴᱚᱴᱷᱟ ᱨᱮᱱᱟᱜ ᱠᱟᱹᱴᱤᱡ ᱢᱟᱪᱷᱟᱛᱮ ᱵᱮᱱ ᱞᱟᱹᱭ ᱞᱮᱠᱷᱟᱱ ᱢᱚᱡᱽ ᱠᱚᱜᱼᱟ ᱥᱮ ᱟᱯᱮ ᱴᱚᱴᱷᱟᱨᱮ ᱱᱚᱝᱠᱟᱱᱟᱜ ᱥᱮ ᱱᱚᱝᱠᱟᱱᱟᱜ ᱠᱟᱹᱭᱣᱡᱟᱹ ᱠᱷᱟᱹᱯᱟᱹᱨᱤ ᱠᱚ ᱪᱮᱫ ᱛᱮᱯᱮ ᱥᱚᱞᱦᱮᱭᱟ ᱢᱮᱱᱛᱮᱫ ᱟᱹᱞᱤᱧ ᱦᱚᱞᱤᱧ ᱟᱸᱡᱚᱢ ᱠᱮᱭᱟ?
ᱦᱳᱭ ᱦᱳᱭ ᱟᱫᱚ ᱡᱟᱦᱟᱸ ᱚᱠᱛᱚ ᱦᱮᱱᱟᱜ ᱛᱟᱞᱟᱝᱟ ᱚᱱᱟ ᱟᱹᱰᱤ ᱠᱟᱹ ᱠᱟᱹᱴᱤᱡ ᱜᱮᱛᱟᱞᱟᱝᱟ ᱛᱚ ᱚᱱᱟᱜᱮ ᱟᱹᱰᱤ ᱠᱷᱟᱴᱚ ᱢᱟᱪᱷᱟ ᱛᱤᱧ ᱞᱟᱹᱭ ᱥᱟᱰᱮᱫ ᱛᱟᱞᱟᱝᱟ ᱾
ᱦᱳᱭ ᱾
ᱦᱳᱭ ᱚᱱᱠᱟ ᱫᱚ ᱦᱟᱸᱜ ᱟᱹᱵᱤᱱ ᱡᱟᱦᱟᱸ ᱞᱮᱠᱟ ᱦᱟᱸᱜ ᱵᱤᱪᱟᱹᱨ ᱨᱮᱱᱟᱜ ᱠᱟᱛᱷᱟ ᱵᱤᱱ ᱨᱟᱹᱭ ᱦᱚᱪᱚ ᱠᱮᱫᱮᱜᱼᱟ ᱾ ᱟᱞᱮ ᱟᱹᱛᱩ ᱨᱮᱦᱚᱸ ᱦᱟᱸᱜ ᱮᱠᱫᱚᱢ ᱤᱱᱠᱟᱹ ᱜᱮ ᱮᱠᱫᱚᱢ ᱢᱟᱱᱮ ᱵᱷᱮᱜᱟᱨ ᱜᱮ ᱵᱟᱹᱱᱩᱜ ᱟᱠᱟᱫᱟ ᱮᱠᱫᱚᱢ ᱚᱱᱠᱟ ᱞᱮᱠᱟᱜᱮ ᱾ ᱵᱤᱪᱟᱹᱨ ᱦᱩᱭᱩᱜᱼᱟ ᱟᱨ ᱟᱞᱮᱭᱟᱜ ᱟᱹᱞᱤᱧ ᱡᱟᱦᱟᱸ ᱛᱤᱱᱟᱜ ᱟᱸ ᱟᱞᱮᱭᱟᱜ ᱥᱟᱞᱟᱜ ᱡᱚᱠᱷᱟ ᱛᱩᱞᱟᱹ ᱡᱚᱠᱷᱟ ᱠᱮᱜᱼᱟ ᱞᱤᱧ ᱢᱮᱱᱫᱚ ᱚᱱᱟ ᱛᱮᱜᱮ ᱠᱩᱠᱞᱤ ᱫᱚᱞᱤᱧ ᱫᱚᱦᱚ ᱞᱮᱜᱼᱟ ᱦᱟᱸᱜ᱾ ᱟᱨ ᱮᱠᱫᱚᱢ ᱦᱟᱸᱜ ᱚᱱᱠᱟ ᱟᱸ ᱢᱤᱫ ᱢᱤᱫ